ᱦᱮᱸ ᱜᱚᱝᱠᱮ ᱨᱚᱲ ᱠᱚ ᱵᱮᱥ ᱴᱷᱤᱠ ᱟᱸᱡᱚᱢᱚᱜ ᱠᱟᱱᱟ ᱛᱚ᱾
ᱦᱚᱸ ᱜᱚᱝᱠᱮ ᱨᱚᱲ ᱠᱚ ᱵᱮᱥ ᱴᱷᱤᱠ ᱟᱸᱡᱚᱢᱚᱜ ᱠᱟᱱᱟ ᱡᱚᱦᱟᱨ ᱜᱮ ᱜᱚᱝᱠᱮ
ᱦᱮᱸ ᱜᱚᱝᱠᱮ ᱡᱚᱦᱟᱨ ᱜᱮ᱾
ᱟᱨ ᱱᱟᱯᱟᱭ ᱜᱤᱭᱟᱹ ᱵᱤᱱ ᱛᱚ?
ᱦᱮᱸ ᱜᱚᱝᱠᱮ ᱱᱤᱛ ᱫᱚ ᱦᱟᱸᱜ ᱱᱟᱯᱟᱭ ᱜᱮ ᱢᱮᱱᱟᱜ ᱛᱟᱞᱮᱭᱟ ᱥᱟᱱᱟᱢ ᱠᱚᱜᱮ ᱜᱷᱟᱨᱚᱸᱡᱽ ᱨᱮᱱ ᱦᱚᱲ ᱠᱚᱦᱚᱸ ᱡᱚᱛᱚᱜ ᱜᱮ ᱱᱟᱯᱟᱭ ᱜᱮ ᱢᱮᱱᱟᱜ ᱞᱮᱭᱟ᱾
ᱦᱚᱸ ᱦᱚᱸ ᱟᱭᱢᱟ ᱟᱭᱢᱟ ᱱᱟᱯᱟᱭ ᱛᱟᱦᱮᱸᱞᱮᱱ ᱠᱷᱟᱱ ᱜᱮ ᱱᱟᱯᱟᱭ ᱟᱨ ᱜᱚᱝᱠᱮ ᱪᱮᱫ ᱠᱚᱵᱤᱱ ᱪᱤᱠᱟᱹ ᱵᱟᱲᱟᱭ ᱫᱟ ᱱᱤᱛᱚᱜ ᱫᱚ?
ᱱᱤᱛᱚᱜ ᱫᱚ ᱜᱚᱝᱠᱮ ᱦᱟᱸᱜ ᱚᱝᱠᱟ ᱪᱮᱫ ᱦᱚᱸ ᱵᱟᱝ ᱪᱤᱠᱟᱹ ᱵᱟᱲᱟᱭ ᱦᱩᱭᱩᱜ ᱠᱟᱱᱟ ᱛᱚ ᱟᱞᱮᱥᱮᱜ ᱫᱚ ᱦᱟᱸᱜ ᱠᱟᱹᱢᱤ ᱠᱚᱞᱮ ᱮᱦᱚᱵ ᱚᱱᱛᱮ ᱠᱟᱹᱢᱤ ᱵᱟᱲᱟᱜ ᱦᱩᱭᱩᱜ ᱠᱟᱱᱟ ᱪᱟᱥᱵᱟᱥ ᱠᱚᱜᱮ ᱟᱨ ᱱᱤᱛᱚᱜ ᱫᱚ ᱦᱟᱸᱜ ᱡᱤᱨᱟᱹᱣ ᱦᱩᱭᱠᱟᱱᱟ ᱜᱚᱝᱠᱮ᱾ ᱜᱚᱝᱠᱮ ᱟᱢ ᱫᱚ ᱟᱹᱵᱤᱱ ᱫᱚ?
ᱟᱞᱮ ᱥᱮᱫ ᱚ ᱦᱮᱸ ᱫᱩᱲᱩᱵ ᱵᱟᱲᱟ ᱦᱩᱭ ᱠᱟᱱᱟ ᱦᱮᱛᱚᱜ ᱫᱚ᱾ ᱱᱤᱛᱚᱜ ᱫᱚ ᱥᱮᱭ ᱨᱚᱠᱚᱢ ᱫᱚ ᱠᱟᱹᱢᱤ ᱠᱚᱫᱚ ᱵᱟᱝ ᱦᱩᱭᱩᱜ ᱠᱟᱱᱟ ᱫᱩᱲᱩᱵ ᱵᱟᱲᱟ ᱦᱩᱭᱠᱟᱱᱟ᱾ ᱟᱨ ᱛᱤᱥᱟᱜ ᱨᱚᱦᱚᱭ ᱠᱚ ᱨᱚᱸ ᱨᱚᱦᱚᱭ ᱫᱟᱞᱮᱭᱟ ᱠᱟᱹᱴᱤᱜ ᱩᱱ ᱥᱚᱢᱚᱭ ᱦᱟᱸᱜ ᱪᱟᱨᱟ ᱠᱚ ᱦᱟᱱᱛᱮ ᱱᱟᱛᱮ ᱠᱚ ᱦᱩᱭᱩᱜᱼᱟ᱾ ᱤᱱᱟᱹ ᱠᱚᱜᱮ ᱠᱟᱹᱢᱤ ᱵᱟᱲᱟ ᱠᱚᱫᱚ ᱠᱷᱟᱹᱞᱤ ᱫᱩᱲᱩᱵ ᱵᱟᱲᱟ ᱦᱩᱭ ᱠᱟᱱᱟ᱾
ᱟᱪᱪᱷᱟ ᱜᱚᱝᱠᱮ ᱟᱹᱞᱤᱧ ᱞᱤᱧ ᱢᱮᱱᱮᱜ ᱠᱟᱱ ᱛᱟᱦᱮᱸᱱᱟ ᱛᱤᱦᱤᱧ ᱫᱚ ᱱᱚᱣᱟ, ᱟᱵᱚ ᱥᱟᱱᱛᱟᱲ ᱠᱚᱣᱟᱜ ᱟᱹᱨᱤᱪᱟᱹᱞᱤ ᱥᱮ ᱞᱟᱠᱪᱟᱨ ᱠᱚ ᱤᱫᱤ ᱠᱟ ᱛᱮᱜ ᱠᱟᱹᱡ ᱞᱟᱝ ᱜᱟᱞᱚᱪ ᱞᱮᱠᱷᱟᱭ ᱪᱮᱜ ᱞᱮᱠᱟ ᱦᱩᱭ ᱠᱚᱜᱼᱟ?
ᱦᱳᱭ ᱜᱚᱝᱠᱮ ᱟᱹᱰᱤ ᱱᱟᱯᱟᱭ ᱥᱟᱛᱟᱢ ᱵᱤᱱ ᱧᱟᱢ ᱠᱟᱫᱟ ᱩᱸ ᱜᱷᱟᱨᱚᱸᱡᱽ ᱞᱟᱹᱜᱤᱫ᱾ ᱟᱫᱚ ᱚᱠᱟ ᱞᱮᱠᱟᱱᱟᱜ ᱵᱟᱨᱮ ᱛᱮ ᱞᱟᱝ ᱜᱟᱞᱚᱪ ᱠᱮᱭᱟ ᱠᱟᱹᱴᱤᱜ ᱵᱮᱱ ᱞᱟᱹᱭ ᱞᱮᱠᱷᱟᱱ ᱱᱟᱯᱟᱭ ᱠᱚᱜᱼᱟ ᱠᱚᱜᱼᱟ?
ᱥᱟᱹᱨᱤ ᱜᱮ ᱜᱚᱝᱠᱮ ᱟᱹᱞᱤᱧ ᱞᱤᱧ ᱞᱟᱹᱭᱟ ᱠᱮᱸᱜ ᱥᱟᱱᱛᱟᱲ ᱥᱟᱱᱛᱟᱲᱟᱜ ᱞᱟᱠᱪᱟᱨ ᱢᱮᱱ ᱞᱮᱠᱷᱟᱭ ᱟᱹᱵᱤᱱ ᱪᱮᱜ ᱵᱤᱱ ᱵᱩᱡᱟ ᱟᱨᱠᱤ?
ᱥᱟᱱᱛᱟᱲᱟᱜ ᱞᱟᱠᱪᱟᱨ ᱢᱟᱱᱮ ᱞᱟᱹᱭᱵᱚᱱ ᱵᱩᱡᱷᱟᱹᱣᱟ ᱡᱟᱦᱟᱸ ᱟᱵᱚ ᱩᱸᱢ ᱢᱟᱱᱮ ᱞᱟᱦᱟ ᱠᱷᱚᱱᱟᱜ ᱡᱟᱦᱟᱸ ᱥᱟᱶᱛᱟᱨ ᱨᱮ ᱟᱵᱚᱣᱟᱜ ᱟᱹᱨᱤᱪᱟᱹᱞᱤ ᱠᱚ ᱢᱮᱱᱟᱜ ᱛᱟᱵᱚᱱᱟ ᱡᱟᱦᱟᱸ ᱠᱚ ᱠᱟᱹᱢᱤ ᱠᱚ, ᱡᱟᱦᱟᱸ ᱜᱚᱡ ᱠᱷᱚᱱᱟᱜ ᱢᱟᱱᱮ ᱢᱟᱹᱱᱢᱤ ᱡᱤᱭᱚᱱ ᱨᱮᱱᱟᱜ ᱚᱱᱮ ᱜᱩᱡᱩᱜ ᱫᱷᱟᱹᱨᱤᱜ ᱡᱟᱦᱟᱸ ᱠᱚ ᱠᱟᱹᱢᱤ ᱠᱚ ᱚᱱᱟᱜᱮ ᱪᱤᱠᱟᱹ ᱛᱮᱵᱚᱱ ᱢᱮᱱ ᱫᱟᱲᱮᱭᱟᱜᱼᱟ ᱞᱟᱠᱪᱟᱨ ᱥᱮ ᱟᱹᱨᱤᱪᱟᱹᱞᱤ ᱠᱚ ᱡᱟᱦᱟᱸ ᱟᱵᱚᱣᱟᱜ ᱜᱚᱭᱡ ᱠᱷᱚᱱᱟᱜ ᱢᱟᱱᱮ ᱤᱭᱟᱹ ᱩᱸ ᱯᱟᱹᱭᱞᱟᱹ ᱠᱷᱚᱱᱟᱜ ᱢᱟᱱᱮ ᱡᱟᱱᱟᱢ ᱠᱷᱚᱱᱟᱜ ᱜᱩᱡᱩᱜ ᱫᱷᱟᱹᱨᱤᱜ ᱡᱟᱸᱦᱟ ᱚᱱᱟ ᱵᱷᱤᱛᱤᱨ ᱨᱮᱱᱟᱜ ᱡᱟᱦᱟᱸ ᱠᱟᱹᱢᱤ ᱠᱚ ᱟᱵᱚᱣᱟᱜ ᱥᱟᱶᱛᱟ ᱥᱚᱟᱟᱡᱽ ᱛᱟᱞᱟ ᱨᱮᱱᱟᱜ ᱡᱟᱦᱟᱸ ᱠᱟᱹᱢᱤ ᱚᱱᱟᱜᱮ ᱞᱟᱠᱪᱟᱨ ᱞᱟᱹᱭ ᱛᱮᱫᱚ ᱵᱚᱱ ᱞᱟᱹᱭ ᱫᱟᱲᱮᱭᱟᱜᱼᱟ᱾ ᱟᱫᱚ ᱱᱚᱣᱟ ᱞᱟᱠᱪᱟᱨ ᱫᱚ ᱟᱫᱚ ᱟᱭᱢᱟ ᱨᱚᱠᱚᱢ ᱡᱮᱢᱚᱱ ᱟᱵᱚ ᱫᱚ ᱫᱮᱥ ᱢᱤᱜᱴᱟᱝ ᱠᱟᱛᱷᱟ ᱢᱮᱱᱟᱜᱼᱟ ᱫᱮᱥ ᱡᱟᱹᱱᱤᱜ ᱫᱮᱥ ᱥᱮ ᱪᱮᱜ ᱱᱚᱝᱠᱟᱱ ᱠᱟᱛᱷᱟ ᱢᱟᱱᱮ ᱟᱭᱢᱟ ᱞᱮᱠᱟᱱ ᱫᱤᱥᱚᱢ ᱨᱮ ᱟᱭᱢᱟ ᱞᱮᱠᱟᱱ ᱞᱟᱠᱪᱟᱨ ᱢᱮᱱᱟᱜᱼᱟ᱾ ᱱᱚᱝᱠᱟ ᱟᱠᱚ ᱜᱚᱝᱠᱮ ᱟᱹᱵᱤᱱ ᱱᱟᱣᱟᱵᱟᱨᱮ ᱛᱮ ᱡᱟᱦᱟᱸᱱᱟᱜ ᱵᱤᱱ ᱞᱟᱹᱭ ᱞᱮᱠᱷᱟᱱ ᱵᱷᱟ. ᱜᱤ ᱠᱚᱜᱼᱟ ᱜᱚᱝᱠᱮ?
ᱦᱮᱸ ᱜᱚᱝᱠᱮ ᱱᱤᱦᱟᱹᱛ ᱞᱤᱧ ᱞᱟᱹᱭᱟ ᱟᱹᱵᱤᱱ ᱦᱚᱸ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱜᱼᱟ ᱟᱹᱰᱤ ᱥᱟᱨᱦᱟᱣ᱾ ᱡᱮ ᱟᱹᱞᱤᱧ ᱦᱚᱸ ᱡᱟᱦᱟᱸ ᱛᱤᱱᱟᱹᱜ ᱱᱚᱣᱟ ᱤᱫᱤ ᱠᱟᱛᱮᱜ ᱞᱤᱧ ᱵᱟᱲᱟᱭᱟ ᱛᱚ
ᱟᱹᱵᱤᱱ ᱴᱷᱮᱱ ᱞᱤᱧ ᱞᱟᱹᱭᱟ ᱛᱤᱱᱟᱹᱜ ᱴᱷᱤᱠᱚᱜᱼᱟ ᱚᱱᱟ ᱫᱚ ᱦᱟᱸᱜ ᱵᱟᱝᱞᱤᱧ ᱞᱟᱹᱭ ᱫᱟᱲᱮᱭᱟᱜ ᱠᱟᱱᱟ᱾ ᱛᱚ ᱜᱚᱝᱠᱮ ᱟᱹᱞᱤᱧᱟᱜ ᱢᱚᱱᱮ ᱛᱮ ᱱᱚᱣᱟ ᱥᱟᱱᱛᱟᱲ ᱞᱟᱠᱪᱟᱨ ᱢᱮᱱ ᱞᱮᱠᱷᱟᱱ ᱫᱚ ᱥᱟᱱᱛᱟᱲ ᱠᱚᱣᱟᱜ ᱡᱤᱭᱚᱱ ᱠᱷᱟᱸᱰᱟᱣ ᱚᱠᱟ ᱞᱮᱠᱟ ᱥᱮ ᱩᱱᱠᱩᱣᱟᱜ ᱯᱟᱹᱨᱥᱤ ᱦᱚᱨᱚᱜ ᱵᱟᱸᱫᱮ ᱮᱱᱮᱡ ᱥᱮᱨᱮᱧ ᱟᱵᱟᱨ ᱱᱚᱜᱼᱚᱭ ᱡᱮ ᱯᱚᱨᱚᱵᱽ ᱯᱩᱱᱟᱹᱭ ᱠᱚ ᱢᱮᱱᱟᱜᱼᱟ ᱢᱮᱱᱫᱚ ᱥᱚᱦᱨᱟᱭ ᱵᱟᱦᱟ ᱞᱮᱠᱟᱱ ᱯᱚᱨᱚᱵᱽ ᱠᱚ᱾
ᱦᱳᱭ ᱦᱳᱭ ᱾
ᱦᱚᱸᱜᱼᱚ ᱱᱤᱭᱟᱹ ᱠᱚᱜᱮ ᱦᱟᱸᱜ ᱥᱟᱱᱛᱟᱲ ᱠᱚᱣᱟᱜ ᱞᱟᱠᱪᱟᱨ᱾ ᱢᱮᱱᱛᱮᱫᱚ ᱟᱹᱞᱤᱧ ᱫᱚᱞᱤᱧ ᱢᱚᱱᱮᱭᱟ ᱟᱨᱠᱤ᱾
ᱦᱳᱭ ᱦᱳᱭ ᱦᱮᱸ ᱱᱚᱣᱟ ᱦᱚ ᱠᱟᱱ ᱜᱮᱭᱟ᱾ ᱠᱟᱨᱚᱱ ᱴᱷᱤᱠ ᱜᱮᱵᱤᱱ ᱞᱟᱹᱭ ᱠᱟᱫᱜᱼᱟ ᱟᱭᱢᱟ ᱟᱭᱢᱟ ᱥᱟᱨᱦᱟᱣ ᱱᱚᱣᱟ ᱞᱟ ᱧᱟᱢ ᱞᱟᱹᱜᱤᱫ ᱟᱹᱵᱤᱱᱟᱜ ᱚᱠᱟ ᱠᱷᱚᱱᱟᱜ ᱟᱨ ᱜᱚᱝᱠᱮ ᱱᱚᱜᱚᱭ ᱡᱟᱦᱟᱸ ᱡᱟᱦᱟᱸ ᱟᱵᱩᱣᱟᱜ ᱱᱚᱣᱟ ᱫᱷᱟᱨᱛᱤ ᱨᱮ ᱮᱫ ᱢᱟᱹᱱᱢᱤ ᱫᱚ ᱚᱠᱟ ᱞᱮᱠᱟ ᱛᱮᱵᱚᱱ ᱡᱟᱱᱟᱢ ᱞᱮᱱᱠᱷᱟᱱ ᱟᱵᱤᱱ ᱵᱤᱱ ᱢᱚᱱᱮᱭᱟ ᱚᱠᱟ ᱠᱷᱚᱱᱟᱜ ᱵᱚᱱ ᱦᱮᱡ ᱱᱟ ᱜᱚᱢᱠᱮ ᱠᱟᱹᱴᱤᱡ ᱵᱤᱱ ᱞᱟᱹᱭ ᱞᱮᱠᱷᱟᱱ ᱠᱟᱹᱴᱤᱡ ᱱᱟᱯᱟᱭ ᱠᱚᱜᱼᱟ?
ᱦᱟ ᱟᱹᱰᱤ ᱱᱟᱯᱟᱭ ᱠᱩᱠᱞᱤ ᱵᱮᱱ ᱫᱚᱦᱚᱶ ᱠᱟᱜᱼᱟ ᱜᱚᱝᱠᱮ ᱜᱚᱝᱠᱮ ᱟᱹᱰᱤ ᱥᱟᱨᱦᱟᱣ᱾ ᱟᱵᱚ ᱢᱟᱹᱱᱢᱤ ᱫᱚ ᱡᱟᱦᱟᱸ ᱟᱹᱞᱤᱧ ᱞᱤᱧ ᱵᱟᱲᱟᱭᱟ᱾ ᱡᱮ ᱦᱟᱸᱥ ᱦᱟᱸᱥᱞᱤ ᱪᱮᱻᱬᱮ ᱡᱟᱦᱟ ᱥᱤᱨᱚᱢ ᱫᱟᱸᱫᱷᱤᱨ ᱨᱮ ᱠᱤᱱ ᱵᱤᱞᱤ ᱞᱮᱫᱼᱟ
ᱦᱳᱭ ᱦᱳᱭ᱾
ᱚᱱᱰᱮ ᱠᱷᱚᱱᱟᱜ ᱵᱟᱨᱭᱟ
ᱢᱤᱫ ᱠᱩᱲᱤ ᱢᱤᱫ ᱠᱚᱲᱟ ᱢᱮᱱᱫᱚ ᱯᱤᱞᱪᱩ ᱦᱟᱲᱟᱢ ᱯᱤᱞᱪᱩ ᱵᱩᱲᱦᱤ ᱠᱤᱱ ᱡᱟᱱᱟᱢ ᱞᱮᱱ ᱫᱚ ᱛᱚ ᱩᱱᱠᱤᱱ ᱴᱷᱮᱡ ᱠᱷᱚᱡ ᱜᱮ ᱟᱵᱚ ᱫᱚ ᱩᱱᱠᱤᱱ ᱨᱮᱱ ᱟᱵᱟᱨ ᱜᱤᱫᱽᱨᱟᱹ ᱠᱚᱠᱚ ᱦᱩᱭ ᱞᱮᱱᱟ ᱥᱟᱛ ᱠᱚᱲᱟ ᱥᱟᱛ ᱠᱩᱲᱤ ᱛᱚ ᱦᱚᱜ ᱚᱝᱠᱟᱛᱮ ᱦᱟᱸᱜ ᱵᱚᱱ ᱥᱟᱸᱜᱮ ᱞᱮᱱᱟ ᱟᱨᱠᱤ᱾
ᱟᱪᱷᱟ ᱟᱪᱷᱟ ᱦᱳᱭ ᱦᱳᱭ ᱾ ᱛᱚ ᱟᱭᱢᱟ ᱟᱭᱢᱟ ᱥᱟᱨᱦᱟᱣ ᱜᱚᱝᱠᱮ᱾ ᱟᱹᱰᱤ ᱠᱷᱟᱴᱚ ᱢᱟᱪᱷᱟ ᱛᱮᱵᱤᱱ ᱞᱟᱹᱭ ᱠᱮᱫᱟ ᱟᱹᱰᱤ ᱥᱟᱹᱨᱤ ᱜᱮᱛᱚ ᱦᱸ
ᱦᱩᱸ ᱾ ᱴᱤᱠ ᱜᱮᱭᱟ ᱜᱚᱱᱠᱮ ᱟᱹᱞᱤᱧ ᱦᱚᱸ ᱟᱹᱵᱤᱱ ᱴᱷᱮᱡ ᱢᱤᱫᱴᱮᱱ ᱠᱩᱠᱞᱤᱞᱤᱧ ᱫᱚᱦᱚᱭᱮᱟ᱾
ᱦᱳᱭ ᱜᱚᱝᱠᱮ᱾
ᱡᱮ ᱱᱩᱠᱩ ᱟᱵᱚᱨᱮᱱ ᱦᱟᱯᱲᱟᱢ ᱩᱱᱠᱩ ᱠᱚᱣᱟᱜ ᱦᱟᱯᱲᱟᱢ ᱠᱚᱣᱟᱜ ᱟᱹᱨᱤᱪᱟᱹᱞᱤ ᱵᱟᱵᱚᱫ ᱛᱮ ᱟᱵᱮᱱ- ᱪᱮᱫ ᱵᱮᱱ ᱵᱩᱡᱷᱟᱹᱣᱟ ᱛᱷᱚᱲᱟ ᱵᱮᱱ ᱞᱟᱹᱭ ᱠᱮᱭᱟ᱾
ᱟᱪᱷᱟ ᱜᱚᱝᱠᱮ ᱟᱭᱢᱟ ᱟᱭᱢᱟ ᱥᱟᱨᱦᱟᱣ ᱚᱱᱟ ᱠᱩᱠᱞᱤ ᱫᱚᱦᱚ ᱞᱟᱹᱜᱤᱫ᱾ ᱟᱹᱨᱤᱪᱟᱹᱞᱤ ᱢᱟᱱᱮ ᱟᱵᱚ ᱦᱟᱯᱲᱟᱢ ᱠᱚᱣᱟᱜ ᱡᱟᱦᱟ ᱟᱹᱨᱤᱪᱟᱹᱞᱤ ᱡᱟᱦᱟᱸ ᱥᱮᱫᱟᱭ ᱡᱩᱜᱽ ᱠᱷᱚᱱᱟᱜ ᱡᱟᱦᱟᱸ ᱟᱵᱚᱨᱮᱱ ᱦᱟᱯᱲᱟᱢ ᱠᱚ ᱡᱟᱦᱟᱸ ᱠᱟᱹᱢᱤ ᱠᱚᱠᱚ ᱢᱟᱱᱮ ᱵᱚᱱ ᱥᱮᱬᱟᱣ ᱟᱠᱟᱫ ᱵᱚᱱᱟ ᱠᱚ, ᱡᱟᱦᱟᱸ ᱫᱚ ᱟᱵᱚᱣᱟᱜ ᱮᱸ ᱢᱟᱱᱮ ᱜᱚᱡ ᱨᱮᱛᱟᱢ, ᱵᱟᱯᱞᱟ ᱨᱮ ᱟᱨ ᱱᱚᱣᱟ ᱡᱟᱦᱟᱸ ᱡᱟᱱᱟᱢ ᱨᱮ, ᱡᱟᱦᱟᱸ ᱠᱚ ᱠᱟᱹᱢᱤ ᱦᱚᱨᱟ ᱠᱚ ᱛᱟᱦᱮᱱ ᱛᱟᱵᱚᱱᱟ ᱟᱵᱚ ᱫᱚ ᱥᱟᱱᱛᱟᱲ ᱥᱚᱢᱟᱡᱽ ᱨᱮᱫᱚ ᱟᱹᱰᱤ ᱦᱟᱦᱟᱲᱟᱜ ᱥᱚᱢᱟᱡᱽ ᱛᱟᱵᱚᱱ, ᱢᱮᱱ ᱜᱟᱱᱚᱜᱼᱟ ᱡᱮ ᱜᱚᱡ ᱤ ᱵᱟᱝ ᱡᱟᱱᱟᱢ ᱠᱷᱚᱱᱟᱜ ᱜᱩᱡᱩᱜ ᱫᱷᱟᱵᱤᱡ ᱩᱱᱮ ᱟᱵᱚᱣᱟᱜ ᱫᱚ ᱯᱚᱨᱚᱵ ᱥᱮ ᱯᱚᱨᱚᱵ ᱫᱚ ᱵᱟᱝ ᱟᱵᱚᱣᱟᱜ ᱠᱟᱞᱪᱟᱨ ᱡᱟᱦᱟᱸ- ᱟᱵᱚ ᱡᱟᱦᱟᱸ ᱵᱚᱱ ᱠᱚᱨᱟᱣᱟ ᱚᱱᱟᱜᱮ ᱟᱹᱨᱤᱪᱟᱹᱞᱤ ᱡᱟᱦᱟᱸ ᱦᱟᱯᱲᱟᱢ ᱠᱚᱠᱚ ᱥᱮᱬᱟ ᱟᱠᱟᱫ ᱵᱚᱱᱟ᱾ ᱪᱮᱫ ᱞᱮᱠᱟ ᱠᱟᱛᱮᱜ ᱟᱠᱚ ᱯᱳᱭᱞᱟᱹ ᱠᱷᱚᱱᱟᱜ ᱠᱚ ᱟᱠᱚ ᱦᱚᱸᱠᱚ ᱥᱮᱬᱟ ᱟᱹᱜᱩ ᱟᱠᱟᱫᱟᱼᱟ, ᱟᱨ ᱱᱤᱛᱚᱜ ᱟᱵᱚ ᱵᱚᱱ ᱥᱮᱬᱟ ᱤᱫᱤᱭᱮᱫᱟ᱾ ᱱᱚᱝᱠᱟ ᱜᱮ ᱜᱚᱝᱠᱮ᱾
ᱦᱮᱸ᱾ ᱟᱹᱰᱤ ᱱᱟᱯᱟᱭ ᱵᱮᱱ ᱞᱟᱹᱭ ᱥᱚᱫᱚᱨ ᱠᱟᱜᱼᱟ ᱜᱚᱝᱠᱮ᱾ ᱟᱹᱰᱤ ᱥᱟᱨᱦᱟᱣ᱾ ᱥᱟᱹᱨᱤᱜᱮ ᱟᱵᱚ ᱥᱟᱱᱛᱟᱲ ᱥᱟᱶᱛᱟ ᱨᱮᱫᱚ ᱵᱮᱜᱟᱨ ᱵᱮᱜᱟᱨ ᱥᱟᱶᱛᱟ ᱟᱨ ᱫᱷᱚᱨᱚᱢ ᱠᱟᱹᱢᱤ ᱦᱚᱨᱟ ᱠᱚ ᱴᱷᱟᱹᱣᱠᱟᱹ ᱱᱤᱭᱚᱢ ᱞᱮᱠᱟᱛᱮᱠᱚ ᱢᱟᱱᱟᱣ ᱟᱹᱜᱩᱭᱮᱜᱼᱟ ᱾ ᱟᱸ᱾ ᱡᱟᱦᱟᱸ ᱫᱚ ᱚᱱᱮ ᱵᱮᱱ ᱞᱟᱹᱭ ᱠᱮᱫ ᱫᱚ ᱵᱟᱯᱞᱟ ᱥᱮ ᱪᱷᱟᱹᱴᱭᱟᱹᱨ
ᱦᱳᱭ ᱦᱳᱭ᱾
ᱥᱮ ᱱᱚᱜᱼᱚᱭ ᱯᱷᱚᱥᱚᱞ ᱠᱚ ᱦᱩᱲᱩ ᱠᱚᱵᱚᱱ ᱨᱚᱦᱚᱭᱮᱫ ᱠᱟᱱ ᱱᱚᱜᱼᱚ ᱱᱤᱭᱟᱹ ᱤᱨ ᱥᱚᱢᱚᱭ ᱠᱚ ᱥᱮᱨᱮᱧᱟ ᱥᱮ ᱦᱮᱲᱦᱮᱫ ᱥᱚᱢᱚᱭ ᱠᱚ, ᱟᱵᱟᱨ ᱱᱚᱜᱼᱚᱭ ᱡᱮ ᱟᱵᱚᱣᱟᱜ ᱵᱷᱮᱜᱟᱨ ᱵᱷᱮᱜᱟᱨ ᱵᱚᱸᱜᱟ ᱵᱩᱨᱩ ᱠᱚ ᱵᱚᱱ, ᱵᱚᱸᱜᱟ ᱵᱩᱨᱩᱭᱟ ᱟᱨᱠᱤ᱾
ᱩᱱ ᱥᱚᱢᱚᱭ ᱵᱚᱸᱜᱟ ᱵᱩᱨᱩ ᱥᱚᱢᱚᱭ ᱟᱛᱳ ᱦᱚᱲ ᱢᱤᱫᱴᱷᱮᱱ ᱠᱚ ᱥᱮᱞᱮᱫᱚᱜᱼᱟ᱾ ᱥᱮᱠᱚ ᱡᱟᱣᱨᱟᱜᱼᱟ ᱟᱨ ᱠᱤ ᱦᱚᱸᱜᱼ ᱱᱤ ᱛᱚᱵᱮ ᱟᱨᱠᱤ ᱟᱹᱨᱤᱪᱟᱹᱞᱤ ᱫᱚ ᱟᱹᱞᱤᱧ ᱫᱚᱞᱤᱧ ᱢᱚᱱᱮᱭᱟ
ᱟ ᱦᱚᱸ ᱾ ᱟᱨ ᱛᱟᱦᱞᱮ ᱜᱚᱝᱠᱮ ᱟᱭᱢᱟ ᱟᱭᱢᱟ ᱥᱟᱨᱟᱣ ᱾ ᱤᱧᱟ ᱟᱹᱰᱤ ᱪᱮᱨᱟ ᱵᱤᱱ ᱞᱟᱹᱭ ᱟᱸᱡᱚᱢ ᱥᱟᱰᱮᱭᱟᱜ ᱞᱤᱧᱟᱹ ᱾
ᱟᱪᱪᱷᱟ ᱜᱚᱝᱠᱮ ᱱᱚᱜᱼᱚᱭ ᱡᱮ ᱟᱵᱚ ᱥᱟᱱᱛᱟ, ᱦᱳᱭ ᱜᱚᱝᱠᱮ ᱪᱮᱜ ᱵᱤᱱ ᱞᱟᱹᱭᱼᱟ?
ᱢᱟ ᱜᱚᱢᱠᱮ ᱞᱟᱹᱭ ᱞᱮᱵᱮᱱ ᱾
ᱟᱸ ᱞᱟᱹᱭᱮᱜ ᱠᱟᱱᱟᱞᱤᱧ ᱜᱚᱝᱠᱮ ᱱᱚᱜᱼᱚᱭ ᱟᱵᱚ ᱥᱟᱱᱛᱟᱲ ᱥᱟᱶᱛᱟ ᱥᱮ ᱟᱵᱚ ᱥᱚᱢᱟᱡᱽ ᱨᱮ ᱡᱟᱦᱟᱸ ᱵᱟᱦᱟ ᱯᱚᱨᱚᱵᱽ ᱢᱮᱱᱟᱜ ᱫᱚ ᱱᱚᱣᱟ ᱵᱟᱦᱟ ᱯᱚᱨᱚᱵᱽ ᱵᱟᱵᱚᱛ ᱛᱮ ᱠᱟᱹᱡ ᱵᱮᱱ ᱞᱟᱹᱭ ᱠᱮᱭᱟ ᱾
ᱦᱳᱭ ᱜᱚᱝᱠᱮ ᱩᱢ ᱟᱭᱢᱟ ᱟᱭᱢᱟ ᱥᱟᱨᱦᱟᱣ ᱱᱚᱣᱟ ᱵᱟᱦᱟ ᱯᱚᱨᱚᱵᱽ ᱵᱟᱨᱮᱛᱮ ᱠᱩᱠᱞᱤ ᱫᱚᱦᱚ ᱞᱟᱹᱜᱤᱫ, ᱵᱟᱦᱟ ᱫᱚ ᱟᱵᱚᱣᱟᱜ ᱥᱟᱱᱛᱟᱲ ᱥᱚᱢᱟᱡᱽ ᱟᱣᱛᱟ ᱱᱟᱣᱟ ᱨᱮᱱᱟᱜ ᱢᱤᱫᱴᱟᱝ ᱟᱹᱰᱤ ᱢᱟᱨᱟᱝ ᱯᱚᱨᱚᱵᱽ ᱠᱟᱱᱟ ᱾ ᱡᱟᱦᱟᱸ ᱫᱚ ᱟᱵᱚ ᱥᱟᱱᱛᱟᱲ ᱥᱚᱢᱟᱡ ᱨᱮ ᱢᱟᱨᱟᱝ ᱵᱩᱨᱩ, ᱡᱟᱦᱮᱨ ᱟᱭᱳ, ᱢᱚᱬᱮ ᱠᱚ ᱛᱩᱨᱩᱭ ᱠᱚ ᱩᱱᱠᱩ ᱜᱮᱵᱚᱱ ᱵᱚᱸᱜᱟ ᱵᱩᱨᱩ ᱟᱠᱚᱣᱟ ᱾ ᱱᱚᱣᱟ ᱫᱚ ᱢᱤᱫᱴᱟᱝ ᱤᱭᱟᱹ ᱮᱸ ᱟᱛᱩ ᱫᱩᱲᱩᱵ ᱠᱟᱛᱮᱜ ᱢᱤᱫᱴᱟᱝ ᱢᱤᱫᱴᱟᱝ ᱥᱟᱹᱜᱩᱱ ᱫᱤᱱ ᱥᱮ ᱵᱷᱟᱜᱮ ᱧᱚᱜ ᱢᱤᱫᱴᱟᱝ ᱵᱷᱟᱞᱮ ᱧᱚᱜ ᱫᱤᱱ ᱴᱤᱠ ᱠᱟᱛᱮᱫ ᱱᱚᱣᱟ ᱫᱚᱠᱚ ᱵᱚᱸᱜᱟ ᱵᱩᱨᱩᱭᱟ ᱾ ᱟᱨ ᱱᱚᱣᱟ ᱡᱟᱦᱟᱸ ᱵᱚᱸᱜᱟ ᱵᱩᱨᱩ ᱫᱚ ᱵᱟᱦᱟ ᱫᱚ ᱯᱮ ᱫᱤᱱ ᱨᱮᱱᱟᱜ ᱦᱩᱭᱩᱜᱼᱟ ᱾ ᱯᱮᱫᱤᱱ ᱫᱚ ᱯᱩᱭᱞᱳ ᱢᱟᱦᱟ ᱫᱚᱠᱚ ᱩᱢ ᱥᱚᱵᱚᱫ ᱱᱟᱲᱠᱟ ᱯᱷᱟᱨᱪᱟᱜᱼᱟ᱾ ᱟᱨ ᱛᱟᱨᱟ ᱫᱤᱱ ᱫᱚ ᱟᱨ ᱤᱱᱟᱹ ᱯᱳᱭᱞᱳ ᱫᱤᱱ ᱦᱤᱞᱳᱜ ᱜᱮ ᱟᱹᱭᱩᱵ ᱵᱮᱲᱟ ᱠᱚ ᱚ ᱩᱢᱩᱜᱼᱟ ᱡᱟᱦᱟᱸ ᱠᱚ ᱵᱚᱸᱜᱟ ᱵᱩᱨᱩ ᱠᱚ ᱦᱚᱦᱚ ᱠᱚᱣᱟ ᱟᱨ ᱚᱱᱠᱟ ᱡᱟᱦᱱᱟᱜ ᱠᱚ ᱪᱮᱫ ᱠᱚ ᱴᱷᱤᱠ ᱵᱩᱜᱤ ᱵᱟᱹᱲᱤᱡ ᱠᱚ ᱠᱩᱞᱤ ᱡᱚᱝᱼᱟ ᱾ ᱥᱮ ᱪᱮᱫ ᱠᱚ ᱵᱟᱝ? ᱠᱟ ᱢᱟᱱᱮ ᱵᱚᱸᱜᱟ ᱵᱩᱨᱩ ᱠᱚ ᱦᱚᱦᱚᱣᱟ ᱟᱨ ᱫᱚᱥᱟᱨ ᱦᱤᱞᱳᱜ ᱦᱚᱸ ᱱᱟᱭᱠᱮ ᱦᱚᱝᱠᱟ ᱫᱚᱥᱴᱟ ᱥᱮᱫ ᱠᱚ ᱤᱫᱤᱭᱮᱭᱟ ᱾ ᱟᱸᱰᱮ ᱵᱚᱸᱜᱟ ᱵᱟᱲᱟ ᱠᱟᱛᱮᱜ ᱮᱱᱮᱭ ᱮᱱᱮᱭ ᱛᱮᱠᱚ ᱪᱟᱞᱟᱜᱼᱟ ᱮᱱᱮᱡ ᱮᱱᱮᱡ ᱛᱮᱠᱚ ᱦᱤᱡᱩᱜᱼᱟ ᱟᱨ ᱱᱚᱝᱠᱟ ᱜᱮ ᱩᱢ ᱮᱸ ᱛᱟᱞᱟ ᱫᱤᱱ ᱦᱚᱸ ᱪᱟᱵᱟᱜᱼᱟ ᱟᱨ ᱫᱚᱥᱟᱨ ᱫᱤᱱ ᱫᱚ ᱵᱟᱦᱟ ᱵᱟᱥᱠᱮ ᱡᱟᱦᱟᱸ ᱠᱚ ᱞᱟᱹᱭᱼᱟ ᱡᱮ ᱡᱟᱞᱮ ᱠᱚ ᱞᱟᱹᱭᱟ ᱚᱱᱟ ᱫᱚ᱾ ᱦᱟᱺᱰᱤ ᱯᱟᱹᱣᱨᱟᱹ ᱠᱚ ᱡᱟᱦᱟᱸ ᱠᱚ ᱫᱚᱦᱚ ᱠᱟᱫ ᱟᱵᱚ ᱥᱟᱱᱛᱟᱲ ᱥᱚᱢᱟᱡᱽ ᱫᱚ ᱦᱟᱸᱜ ᱦᱟᱺᱰᱤ ᱡᱟᱦᱟᱸ ᱢᱮᱱᱟᱜ ᱚᱱᱟ ᱠᱚ ᱧᱩ ᱦᱟᱹᱴᱤᱧ ᱠᱟᱛᱮᱫ ᱠᱚ ᱨᱟᱹᱥᱠᱟᱹ ᱡᱚᱝᱼᱟ ᱥᱮᱨᱮᱧ ᱡᱚᱝ ᱟᱠᱚ ᱟᱨ ᱠᱚ ᱫᱟᱜ ᱠᱚᱠᱚ ᱫᱩᱞ ᱵᱟᱲᱟ ᱡᱚᱜᱚᱜᱼᱟ ᱟᱹᱰᱤ ᱠᱷᱟᱴᱚ ᱢᱟᱪᱷᱟ ᱛᱮᱜᱮ ᱞᱤᱧ ᱞᱟᱹᱭᱟᱜ ᱵᱤᱱᱟ ᱜᱚᱝᱠᱮ ᱢᱟᱨᱟᱝ ᱫᱚ ᱟᱹᱰᱤ ᱢᱟᱨᱟᱝ ᱜᱮᱭᱟ ᱦᱚᱭᱛᱚ ᱾ ᱦᱮᱸ ᱾
ᱟᱹᱰᱤ ᱥᱟᱨᱦᱟᱣ ᱜᱚᱝᱠᱮ ᱱᱚᱜᱼᱚᱭ ᱟᱹᱵᱤᱱ ᱾ ᱡᱮ ᱵᱟᱦᱟ ᱯᱚᱨᱚᱵᱽ ᱤᱫᱤ ᱠᱟᱛᱮᱫ ᱟᱹᱰᱤ ᱫᱟᱢᱟᱱ ᱫᱟᱢᱟᱱ ᱠᱟᱛᱷᱟ ᱵᱮᱱ ᱞᱟᱹᱭ ᱟᱸᱡᱚᱢᱟᱜ ᱞᱤᱧᱟ ᱾ ᱟᱹᱰᱤ ᱥᱟᱭ ᱥᱟᱭ ᱥᱟᱨᱦᱟᱣ ᱞᱤᱧ ᱪᱟᱞ ᱵᱤᱱᱟ ᱛᱚ
ᱦᱮᱸ ᱾
ᱟᱹᱞᱤᱧ ᱱᱤᱭᱟᱹ ᱵᱟᱦᱟ ᱯᱚᱨᱚᱵᱽ ᱤᱫᱤ ᱠᱟᱛᱮᱫ ᱟᱹᱞᱤᱧ ᱦᱚᱸ ᱠᱟᱹᱴᱤᱡ ᱞᱤᱧ ᱞᱤᱧ ᱥᱚᱫᱚᱨᱟ ᱡᱮ ᱦᱩᱰᱤᱧ ᱢᱟᱪᱷᱟᱛᱮ ᱱᱚᱣᱟ ᱵᱟᱦᱟ ᱯᱚᱨᱚᱵᱽ ᱫᱚ ᱦᱩᱭᱩᱜ ᱠᱟᱱᱟ ᱡᱮ ᱵᱟᱦᱟ ᱨᱮᱱᱟᱜ ᱯᱚᱨᱚᱵᱽ ᱱᱚᱣᱟ ᱫᱚ ᱱᱤᱨᱚᱱ ᱨᱤᱛᱩ ᱨᱮ ᱱᱟᱣᱟ ᱵᱟᱦᱟ ᱥᱟᱜᱮᱱ ᱚᱠᱛᱚ ᱱᱚᱣᱟ ᱯᱚᱨᱚᱵᱽ ᱫᱚᱠᱚ ᱢᱟᱱᱟᱣᱟ ᱥᱮ ᱢᱟᱱᱟᱣ ᱟᱵᱚᱱ ᱟᱨᱠᱤ ᱱᱚᱣᱟ ᱫᱚ ᱯᱨᱟᱠᱨᱤᱛᱤᱠ ᱥᱟᱨᱦᱟᱣ ᱮᱢ ᱟᱨ ᱨᱟᱹᱥᱠᱟᱹ ᱦᱟᱹᱴᱤᱧ ᱜᱮ ᱱᱚᱣᱟ ᱯᱚᱨᱚᱵᱽ ᱨᱮᱱᱟᱜ ᱢᱩᱞ ᱡᱚᱥ ᱫᱚ ᱠᱟᱱᱟ ᱟᱹᱞᱤᱧᱟᱜ᱾ ᱦᱚᱸ ᱱᱤᱭᱟᱹ ᱜᱮ ᱦᱟᱸᱜ ᱟᱹᱞᱤᱧ ᱦᱚᱸ ᱠᱷᱟᱴᱚ ᱢᱟᱪᱷᱟ ᱛᱤᱞᱤᱧ ᱞᱟᱹᱭᱼᱟ᱾
ᱟᱭᱢᱟ ᱟᱭᱢᱟ ᱥᱟᱨᱦᱟᱣ ᱜᱚᱝᱠᱮ ᱟᱹᱰᱤ ᱠᱷᱟᱴᱚ ᱢᱟᱪᱷᱟ ᱛᱮᱵᱤᱱ ᱞᱟᱹᱭ ᱠᱮᱜᱼᱟ᱾
ᱜᱚᱝᱠᱮ ᱛᱟᱦᱞᱮ, ᱚᱱᱛᱮᱱᱟᱜ ᱦᱚᱭ ᱦᱸᱤᱥᱤᱫ ᱫᱚ ᱛᱮᱦᱮᱧᱟᱜ ᱚᱠᱟ ᱞᱮᱠᱟ?
ᱜᱚᱝᱠᱮ ᱛᱤᱦᱤᱧᱟᱜ ᱦᱚᱭ ᱦᱤᱸᱥᱤᱫ ᱫᱚ ᱦᱟᱸᱜ ᱮᱱᱟᱱ ᱫᱚ, ᱥᱮᱛᱟᱜ ᱵᱮᱞᱟ ᱫᱚ ᱦᱟᱸᱜ ᱥᱤᱛᱩᱝ ᱵᱟᱲᱟ ᱞᱮᱫ ᱜᱮᱭᱟᱭ ᱛᱚ᱾ ᱟᱹᱭᱩᱵ ᱵᱮᱞᱟ ᱥᱮᱫ ᱫᱚ ᱦᱟᱸᱜ ᱚᱱᱠᱟ ᱫᱟᱜ ᱡᱟᱹᱲᱤᱭᱟᱜ ᱞᱮᱭᱟ ᱟᱨᱠᱤ᱾
ᱟᱸᱣ ᱜᱚᱝᱠᱮ ᱦᱳᱭ ᱜᱚᱝᱠᱮ ᱫᱚᱢᱮᱭ ᱫᱟᱜ ᱡᱟᱹᱲᱤ ᱮᱫ ᱜᱮᱭᱟ ᱱᱚᱛᱮ ᱦᱚᱸ ᱟᱨ ᱚᱱᱛᱮ ᱜᱮ ᱛᱤᱱᱟᱹᱜ ᱫᱟᱜ ᱡᱟᱹᱲᱤ ᱮᱫᱟ? ᱟᱨ ᱜᱚᱝᱠᱮ ᱚᱱᱛᱮᱱᱟᱜ ᱡᱟᱦᱟᱸ ᱠᱟᱹᱢᱤ ᱢᱩᱱᱤᱥ ᱠᱚ ᱛᱤᱱᱟᱹᱜ ᱠᱚ ᱫᱟᱢᱚᱜ ᱠᱟᱱᱟ ᱱᱚᱛᱮ ᱢᱟ ᱡᱟᱦᱟᱸ ᱠᱟᱹᱢᱤ ᱨᱮᱢ ᱞᱟᱜᱟᱣ ᱮᱭᱟ ᱥᱟᱲᱮ ᱛᱤᱱᱥᱚ ᱟᱨ ᱦᱩᱭᱩᱜ ᱠᱟᱱᱟ ᱩᱱᱠᱩ ᱡᱟᱦᱟᱸ ᱛᱮᱦᱚᱸ ᱠᱚ ᱢᱟᱜᱟ ᱥᱮ ᱪᱷᱟᱰᱟ ᱟᱠᱚ ᱚᱱᱟ ᱠᱚ ᱟᱲᱮ ᱠᱚ ᱠᱚ ᱡᱮᱨᱮᱲ ᱵᱟᱲᱟᱭᱟ ᱩᱱᱠᱩ ᱫᱚᱠᱚ ᱥᱟᱲᱮ ᱪᱟᱨᱥᱚ ᱠᱟᱛᱮᱫ ᱠᱚ ᱧᱟᱢ ᱮᱫᱟ ᱟᱫᱚ ᱟᱯᱮ ᱥᱮᱫ ᱜᱮ ᱜᱚᱝᱠᱮ ᱚᱠᱟ ᱞᱮᱠᱟ? ᱠᱟᱹᱢᱤᱱ ᱢᱩᱱᱤᱥ ᱠᱚᱣᱟᱜ ᱨᱮᱴ ᱾
ᱜᱚᱝᱠᱮ ᱥᱟᱹᱨᱤ ᱜᱮ ᱟᱞᱮ ᱥᱮᱱᱟᱜ ᱟᱹᱵᱤᱱ ᱵᱟᱰᱟᱭ ᱥᱟᱱᱟᱭᱮᱫ ᱵᱤᱱᱟ ᱡᱮ ᱢᱩᱞᱤᱭᱟᱹ ᱠᱚᱣᱟᱜ ᱫᱟᱢ ᱛᱤᱱᱟᱹᱜ, ᱜᱚᱝᱠᱮ? ᱛᱚᱵᱮ ᱟᱞᱮ ᱥᱮᱫ ᱫᱚ ᱦᱟᱸᱜ ᱩᱱᱠᱩ ᱫᱚ ᱯᱮ ᱥᱟᱭ ᱢᱚᱬᱮ ᱜᱮᱞ ᱦᱟᱸᱜ ᱞᱮ ᱮᱢᱟ ᱠᱚ ᱠᱟᱱᱟ ᱠᱚ ᱦᱟᱸ᱾ ᱩᱱᱠᱩ ᱫᱚ ᱚᱱᱠᱟ ᱟᱴᱴᱟ ᱠᱷᱚᱡ ᱠᱚ ᱞᱟᱜᱟᱜᱼᱟ?
ᱦᱮᱸ ᱾
ᱛᱚ ᱟᱵᱟᱨ ᱛᱤᱠᱤᱱ ᱵᱮᱞᱟ ᱫᱚ ᱦᱟᱸᱜ ᱡᱚᱢ ᱧᱩ ᱞᱟᱹᱜᱤᱫ ᱠᱚ ᱡᱤᱨᱟᱹᱜᱼᱟ ᱾ ᱠᱚ ᱡᱚᱢ ᱧᱩᱭᱟ ᱾
ᱦᱳᱭ ᱦᱳᱭ ᱦᱳᱭ ᱾
ᱛᱚᱵᱮ ᱛᱚ ᱟᱵᱟᱨ ᱚᱱᱠᱟ ᱯᱩᱱ ᱴᱟᱲᱟᱝ ᱥᱮᱫ ᱦᱟᱸᱜ ᱠᱚ ᱵᱷᱟᱜᱟᱜᱼᱟ ᱟᱨᱠᱤ ᱾ ᱜᱚᱝᱠᱮ ᱛᱚ ᱟᱹᱵᱤᱱ ᱥᱟᱶᱛᱮ ᱜᱟᱞᱢᱟᱨᱟᱣ ᱞᱟᱹᱜᱤᱫ ᱜᱟᱞᱢᱟᱨᱟᱣ ᱠᱟᱛᱮ ᱟᱹᱰᱤ ᱨᱟᱹᱥᱠᱟᱹ ᱞᱤᱧ ᱵᱩᱡᱷᱟᱹᱣ ᱠᱮᱜᱼᱟ ᱾ ᱛᱚ ᱴᱟᱭᱤᱢ ᱦᱚᱸ ᱚᱠᱛᱚ ᱦᱚᱸ ᱢᱩᱪᱟᱹᱫᱚᱜ ᱥᱮᱡ ᱪᱟᱞᱟᱣ ᱮᱱᱟ ᱾
ᱦᱟᱸ ᱟᱹᱵᱤᱱ ᱥᱟᱞᱟᱜ ᱜᱟᱞᱢᱟᱨᱟᱣ ᱠᱟᱛᱮ ᱟᱹᱰᱤ ᱜᱮ ᱨᱟᱹᱥᱠᱟᱹ ᱞᱤᱧ ᱵᱩᱡᱷᱟᱹᱣ ᱠᱮᱫᱟ ᱜᱚᱝᱠᱮ ᱢᱟ ᱛᱟᱦᱞᱮ ᱜᱚᱝᱠᱮ ᱚᱠᱛᱚ ᱦᱩᱭᱱᱟ ᱟᱨ ᱥᱟᱹᱜᱩᱱ ᱧᱤᱫᱟᱹ ᱛᱟᱦᱚᱞᱮ ᱜᱚᱝᱠᱮ ᱾
ᱦᱮᱸ ᱜᱚᱝᱠᱮ ᱥᱟᱹᱜᱩᱱ ᱧᱤᱫᱟᱹ ᱾